ᱦᱮᱸ ᱪᱤᱠᱟᱹᱭ ᱮᱫᱟᱢ ᱪᱤᱠᱟᱹᱭ ᱫᱟᱢ
ᱦᱮᱞᱳ ᱦᱮᱸ ᱪᱤᱠᱟᱹ ᱦᱚᱸ ᱵᱟᱝᱜᱮ ᱦᱮᱸ ᱟᱸᱡᱚᱢᱚᱜ ᱠᱟᱱᱟ᱾
ᱦᱮᱸ ᱪᱮᱫ ᱮᱢ ᱪᱤᱠᱟᱹᱭᱮᱫᱟ᱾
ᱦᱮᱸᱪᱪᱷᱟᱫ ᱥᱮᱫ ᱨᱮ ᱢᱤᱱᱮᱧᱟ
ᱚ
ᱫᱩᱲᱩᱵ ᱟᱠᱟᱱᱟᱹᱧ᱾
ᱛᱩᱯᱩ ᱡᱚᱢ ᱵᱟᱲᱟ ᱠᱚᱫᱚ ᱦᱩᱭᱱᱟ᱾
ᱦᱮᱸ ᱛᱩᱯᱩ ᱡᱚᱢ ᱵᱟᱲᱟ ᱠᱚᱫᱚ ᱦᱩᱭ ᱠᱟᱱᱟ᱾ ᱟᱨ ᱟᱢ ᱫᱚᱢ ᱪᱤᱠᱟᱹᱭᱮᱫᱟ
ᱦᱮᱸ ᱤᱧ ᱦᱚᱸ ᱚᱱᱠᱟ ᱛᱩᱯᱩ ᱡᱚᱢ ᱵᱟᱲᱟ ᱠᱟᱛᱮ ᱱᱚᱜ ᱚᱭ ᱵᱟᱲᱜᱮ ᱥᱮᱫ ᱨᱮᱧ ᱫᱩᱲᱩᱵ ᱡᱤᱨᱟᱹᱣ ᱟᱠᱟᱱᱟ
ᱚᱸ
ᱦᱮᱸ᱾
ᱛᱟᱞᱦᱮ ᱟᱯᱮ ᱥᱮᱡ ᱪᱮᱫᱞᱮᱠᱟᱭ ᱫᱟᱜ ᱮᱫᱟ
ᱛᱮᱦᱮᱧ ᱫᱚ ᱦᱟᱜ ᱵᱟᱭ ᱫᱟᱜ ᱮᱫᱟ ᱥᱤᱛᱩᱝ ᱠᱟᱫᱟᱭ ᱛᱮᱦᱮᱧ ᱫᱚ ᱦᱟᱸᱜ
ᱚ
ᱟᱹᱰᱤ ᱡᱩᱨᱜᱮ ᱥᱤᱛᱩᱝ ᱠᱟᱜᱼᱟ ᱫᱚᱢᱮ ᱜᱚᱨᱚᱢ ᱠᱟᱱᱟ ᱦᱚᱭᱮᱜ ᱠᱷᱟᱱ ᱢᱤᱫ ᱜᱷᱟᱹᱲᱤᱡ ᱚᱱᱠᱟ ᱵᱷᱟᱜᱮ ᱧᱚᱜ ᱵᱩᱡᱷᱟᱹᱜ ᱠᱟᱱᱟ ᱟᱨ ᱵᱟᱠᱷᱟᱡ ᱫᱚᱢᱮ ᱮᱠᱫᱚᱢ ᱠᱟᱹᱞᱵᱟᱹᱞ ᱜᱮ ᱵᱩᱡᱩᱜ ᱠᱟᱱᱟ᱾
ᱟᱸ
ᱮ ᱦᱚᱞᱟ ᱫᱚᱢᱮ ᱫᱟᱜ ᱞᱮᱫᱟᱭ ᱛᱚ ᱟᱫᱚ ᱚᱱᱟᱜᱮ ᱦᱚᱭᱛᱳ ᱵᱷᱟᱯᱚᱜ ᱠᱟᱱᱟ ᱟᱫᱚ ᱚᱱᱟ ᱠᱷᱟᱹᱛᱤᱨ ᱛᱮ ᱫᱚᱢᱮ ᱜᱚᱨᱚᱢ ᱵᱩᱡᱷᱟᱹᱜ ᱠᱟᱱᱟ᱾
ᱚ᱾
ᱚᱱᱛᱮ ᱫᱚ ᱪᱮᱫ ᱞᱮᱠᱟ᱾
ᱱᱚᱛᱮ ᱫᱚ ᱫᱟᱜ ᱫᱚ ᱥᱮᱛᱟᱜ ᱮ ᱫᱟᱜᱮ ᱛᱟᱦᱮᱸᱜ-ᱟᱭ ᱱᱤᱛᱚᱜ ᱫᱚ ᱯᱷᱟᱸᱠ ᱠᱟᱫᱟᱭ ᱟᱫᱚ ᱨᱤᱢᱤᱫ ᱠᱟᱜᱼᱟᱭ ᱫᱚᱢᱮ
ᱚ
ᱦᱮᱸ,
ᱟᱨ ᱥᱤᱛᱩᱝ ᱫᱚ ᱢᱤᱫ ᱫᱷᱟᱣ ᱵᱟᱭ ᱥᱤᱛᱩᱝ ᱠᱟᱫᱟ
ᱦᱮᱸ ᱥᱤᱛᱩᱝ ᱫᱟᱭ ᱨᱤᱢᱤᱨ ᱫᱟᱭ ᱥᱤᱛᱩᱝ ᱫᱟᱭ ᱨᱤᱢᱤᱨ ᱫᱟᱭ ᱢᱚᱡᱽ ᱛᱮᱫᱚ ᱵᱟᱝ
ᱟᱨ
ᱛᱟᱦᱞᱮ ᱦᱚᱜ ᱚᱭ ᱡᱮ ᱟᱵᱚᱣᱟᱜ ᱡᱟᱦᱟᱸ ᱦᱩᱞ ᱢᱟᱦᱟ ᱛᱤᱨᱤᱥᱮ ᱡᱩᱱ ᱯᱟᱨᱚᱢᱮᱱ ᱛᱟᱵᱚᱱᱟ ᱚᱱᱟ ᱟᱯᱮ ᱫᱚ ᱚᱱᱛᱮ ᱪᱮᱫ ᱞᱮᱠᱟᱯᱮ ᱢᱟᱱᱟᱣ ᱠᱮᱫᱟ
ᱦᱮᱸ ᱟᱞᱮ ᱫᱚ ᱢᱚᱸᱡᱽ ᱜᱮᱞᱮ ᱢᱟᱱᱟᱣ ᱠᱮᱫᱟ
ᱦᱮᱸ ᱟᱨ ᱚᱱᱟ ᱢᱟᱱᱟᱣ ᱥᱟᱶᱛᱮ ᱡᱟᱦᱟᱱᱟᱜ ᱚᱱᱠᱟ ᱜᱟᱭᱟᱱ ᱠᱚ ᱦᱮᱸ ᱥᱯᱳᱨᱴᱥ ᱠᱚ ᱚᱱᱟ ᱠᱚᱯᱮ ᱫᱚᱦᱚ ᱞᱮᱜᱼᱟ
ᱵᱟᱝᱼᱟ ᱵᱟᱞᱮ ᱫᱚᱦᱚ ᱠᱟᱫᱟ᱾
ᱚ ᱢᱟᱱᱮ ᱥᱩᱫᱩ ᱯᱮ ᱢᱟᱱᱟᱣ ᱠᱮᱜᱼᱟ
ᱥᱩᱫᱩ ᱵᱚᱸᱜᱟ ᱵᱩᱨᱩ ᱠᱟᱹᱢᱤ ᱨᱮ ᱠᱚᱨᱟᱣ ᱠᱮᱫᱟ ᱢᱩᱨᱛᱤ ᱨᱮ ᱵᱟᱦᱟ ᱢᱟᱞᱟ ᱨᱮᱭ ᱟᱲᱟᱣ ᱠᱮᱫᱟ ᱟᱨ ᱪᱤᱨ ᱠᱚᱨᱮ ᱦᱤᱯᱤᱨ ᱠᱮᱫᱟ᱾ ᱟᱨ ᱟᱱᱮ ᱵᱷᱳᱜᱽ ᱠᱚ ᱵᱚᱸᱜᱟ ᱵᱟᱲᱟ ᱠᱟᱛᱮᱜ ᱡᱚᱢ ᱵᱟᱲᱟ ᱠᱟᱛᱮ ᱮᱱᱮᱡ ᱠᱚ ᱦᱩᱭᱱᱟ ᱚᱱᱟ ᱛᱟᱭᱚᱢ ᱱᱟᱭᱠᱮ ᱠᱚᱞᱮ ᱵᱟᱭ ᱠᱮᱫᱮᱭᱟ ᱟᱨ ᱵᱤᱥᱤ ᱵᱷᱟᱜᱤ ᱜᱮᱞᱮ ᱢᱟᱱᱟᱣ ᱠᱮᱫᱟ ᱮᱱᱮᱡ ᱵᱟᱲᱟ ᱠᱮᱫᱟᱞᱮ
ᱚ
ᱡᱟᱠ ᱡᱚᱢᱚᱱ ᱟᱛᱮᱫ ᱜᱮᱞᱮ ᱢᱟᱱᱟᱣ ᱠᱮᱫᱟ ᱟᱞᱮ ᱫᱚ ᱯᱚᱱᱭᱟ ᱟᱹᱛᱳ ᱢᱤᱞᱮᱹ ᱠᱟᱛᱮᱜ ᱞᱮ ᱠᱚᱨᱟᱣ ᱜᱮᱭᱟ ᱥᱮ
ᱦᱸ ᱟᱪᱪᱷᱟ
ᱦᱮᱸ ᱚᱱᱟ ᱫᱚ ᱩᱪᱤᱛ ᱠᱟᱱ ᱜᱮᱭᱟ ᱢᱟᱱᱟᱣ ᱫᱚ ᱦᱮᱸ ᱛᱟᱦᱚᱞᱮ ᱟᱯᱮ ᱫᱚ ᱪᱮᱫ ᱞᱮᱠᱟ ᱯᱮ ᱢᱟᱱᱟᱣ ᱠᱮᱫᱟ
ᱦᱮᱸ ᱟᱞᱮ ᱦᱚᱸ ᱢᱟᱱᱟᱣ ᱫᱚᱞᱮ ᱢᱟᱱᱟᱣ ᱠᱮᱫ ᱜᱮᱭᱟ
ᱟᱫᱚ ᱫᱟᱜ ᱠᱷᱟᱹᱛᱤᱨ ᱛᱮ, ᱟᱞᱮ ᱫᱚ ᱥᱮᱠᱴᱟ ᱫᱚ ᱵᱟᱞᱮ ᱢᱟᱱᱟᱣ ᱫᱟᱲᱮᱭᱟᱫᱟ ᱢᱟᱱᱮ᱾ ᱪᱤᱨ ᱩᱰᱟᱹᱣ ᱦᱩᱭᱱᱟ ᱵᱟᱦᱟ ᱢᱟᱞᱟ ᱨᱟᱣ ᱟᱨ ᱤᱱᱦᱤᱞᱳᱜ ᱫᱚ ᱪᱮᱫ ᱫᱤᱱ ᱠᱟᱱᱟ ᱩᱱᱠᱤᱱ ᱫᱚ ᱚᱠᱚᱭ ᱠᱟᱱᱟ ᱠᱤᱱ ᱪᱮᱫᱟᱜ ᱟᱞ ᱵᱚᱱ ᱢᱟᱱᱟᱣ ᱫᱟ ᱚᱱᱟ ᱤᱫᱤᱠᱟ ᱠᱟᱛᱮᱜ ᱩᱱᱠᱩ ᱜᱤᱫᱽᱨᱟᱹ ᱠᱚ ᱢᱟᱹᱭ ᱵᱟᱹᱵᱩ ᱠᱚ ᱠᱟᱹᱴᱤᱡ ᱞᱟᱹᱭ ᱥᱟᱰᱮ ᱦᱩᱭᱱᱟ
ᱚᱻ,
ᱦᱩᱸ
ᱦᱮᱸ ᱟᱨ ᱱᱚᱜᱼᱚᱭ ᱱᱤᱛᱚᱜ ᱱᱮᱛᱟᱨ ᱢᱟ ᱧᱮᱞᱚᱜᱚᱜ ᱠᱟᱱᱟ ᱦᱮᱸᱥᱮ ᱡᱮ ᱱᱚᱜᱼᱚᱭ ᱦᱩᱞ ᱢᱟᱦᱟᱨᱮ ᱟᱨ ᱢᱟᱜᱢᱬᱮ ᱠᱚᱨᱮ ᱯᱨᱳᱜᱨᱟᱢ ᱵᱚ ᱯᱨᱳᱜᱨᱟᱢ ᱠᱚᱠᱚ ᱫᱚᱦᱚᱭᱮᱫᱟ ᱮᱸ ᱚᱱᱟ ᱫᱚ ᱵᱟᱝ ᱴᱷᱤᱠᱚᱜ ᱠᱟᱱᱟ ᱥᱮ
ᱦᱮᱸ ᱦᱮᱸ ᱮᱠᱫᱚᱢ ᱮᱠᱟᱞ ᱱᱚᱣᱟ ᱫᱚ ᱢᱟᱱᱮ ᱟᱢ ᱩᱱ ᱦᱤᱞᱳ ᱫᱚ ᱡᱮᱢᱚᱱ ᱦᱩᱞ ᱢᱟᱦᱟ ᱦᱤᱞᱳ ᱫᱚ ᱟᱵᱩᱣᱟᱜ ᱫᱚ ᱫᱩᱠ ᱡᱤᱱ ᱫᱤᱱ ᱠᱟᱱᱟ ᱟᱵᱚᱨᱮᱱ ᱵᱤᱨ ᱵᱟᱱᱴᱟ ᱥᱤᱫᱩ ᱠᱟᱹᱱᱩ ᱪᱟᱸᱫᱽ ᱵᱷᱟᱭᱨᱚᱵᱷ ᱯᱷᱩᱞᱳ ᱡᱷᱟᱱᱳ ᱩᱱᱠᱩ ᱠᱚᱣᱟᱜ ᱢᱟᱭᱟᱝ ᱞᱤᱸᱜᱤ ᱞᱮᱱᱟ ᱟᱫᱚ ᱛᱟᱦᱞᱮ ᱩᱱ ᱦᱤᱞᱳᱜ ᱫᱚ᱾ ᱟᱵᱚ ᱫᱚ ᱚᱨᱠᱮᱥᱴᱨᱟ ᱠᱚᱫᱚ ᱫᱚᱦᱚ ᱩᱪᱤᱛ ᱫᱚ ᱵᱟᱝ ᱠᱟᱱ ᱛᱟᱵᱚᱱᱟ
ᱦᱮᱸ ᱮᱠᱵᱟᱨᱮ ᱚᱱᱟ ᱫᱚ
ᱦᱮᱸ ᱦᱮᱸ ᱚᱱᱟ ᱯᱚᱨᱮᱨ ᱫᱤᱱ ᱫᱚᱦᱚᱭ ᱢᱮ
ᱦᱮᱸ ᱟᱨ ᱱᱚᱜᱼᱚᱭ ᱱᱤᱛᱚᱜ ᱧᱮᱞᱚᱜᱚᱜ ᱠᱟᱱᱟ ᱱᱚᱣᱟ ᱥᱩᱨ ᱥᱩᱯᱩᱨ ᱟᱹᱛᱩᱳ ᱠᱚᱨᱮᱧ ᱧᱮᱞᱫᱟ ᱦᱮᱸᱥᱮ ᱢᱟᱜᱢᱚᱬᱮ ᱠᱚ ᱦᱩᱭᱩᱜ ᱠᱟᱱᱟ ᱢᱟᱜ ᱢᱚᱬᱮ ᱦᱳᱭ ᱦᱩᱭᱩᱜ ᱠᱟᱱᱟ ᱛᱮᱦᱮᱧ ᱦᱩᱭᱩᱜ ᱠᱟᱱᱟ ᱢᱟᱜ ᱢᱚᱬᱮ ᱚᱱᱟ ᱚᱱᱟ ᱢᱟᱜᱼᱢᱚᱬᱮ ᱠᱟᱹᱢᱤ ᱠᱚ ᱯᱩᱨᱟᱹᱣ ᱮᱱᱟ᱾ ᱛᱟᱯᱚᱨᱮ ᱮᱱᱮᱡ ᱠᱚ ᱦᱳᱭᱳᱜᱼᱟ ᱞᱟ-ᱞᱟᱜᱽᱲᱮ ᱠᱚ ᱮᱱᱮᱡᱟ ᱯᱮ ᱟᱠᱷᱲᱟ ᱵᱟᱝᱠᱷᱟᱱ ᱢᱚᱬᱮ ᱟᱠᱷᱲᱟ ᱦᱮᱸ᱾ ᱚᱱᱟ ᱦᱩᱭ ᱯᱚᱨᱮ ᱟᱫᱚ ᱯᱳᱜᱽᱜᱮᱨᱟᱢ ᱠᱚ ᱟᱨᱟᱢᱵᱚᱭᱟ᱾ ᱚᱱᱟ ᱠᱤ ᱡᱩᱛᱩᱜ ᱠᱟᱱᱟ, ᱚᱱᱟ ᱠᱟᱹᱴᱤᱡ ᱮᱢ ᱞᱟᱹᱭ ᱞᱮᱠᱷᱟᱱ ᱵᱷᱟᱞᱤ ᱠᱚᱜᱼᱟ᱾
ᱵᱟᱝ ᱵᱟᱝ ᱟᱫᱚ ᱱᱚᱣᱟ ᱠᱚᱫᱚ ᱵᱟᱭ ᱡᱩᱛᱩᱜ ᱠᱟᱱ ᱜᱮᱭᱟ᱾ ᱟᱫᱚ ᱪᱮᱫᱟᱜ ᱥᱮ ᱟᱫᱚ ᱥᱟᱱᱟᱢ ᱟᱛᱩ ᱨᱮᱱ ᱜᱮ ᱚᱱᱠᱟ ᱢᱤᱫ ᱵᱟᱨ ᱚᱱᱠᱟ ᱥᱤᱼᱼ ᱥᱮᱪᱮᱫᱱ ᱦᱚᱲ ᱵᱟᱝᱠᱚ ᱛᱟᱦᱮᱱ ᱠᱷᱟᱹᱛᱤᱨ ᱛᱮ ᱚᱱᱟ ᱠᱚᱫᱚ ᱦᱩᱭᱩᱜᱼᱟ᱾ ᱢᱟᱱᱮ ᱩᱱᱟᱹᱜ ᱵᱟᱝ ᱠᱚ ᱩᱭᱦᱟᱹᱨ ᱵᱷᱟᱵᱽᱱᱟᱭᱟ ᱡᱮ ᱦᱮᱸ ᱱᱚᱣᱟ ᱵᱚᱱ ᱠᱚᱨᱟᱣ ᱞᱮᱠᱷᱟᱱ ᱥᱚᱴᱷᱤᱠᱚᱜ ᱠᱟᱱᱟ ᱥᱮ ᱵᱟᱝ ᱚᱱᱟ ᱠᱚ ᱩᱱᱟᱹᱜ ᱵᱟᱝ ᱩᱭᱦᱟᱹᱨ ᱵᱷᱟᱵᱽᱱᱟ ᱠᱟᱛᱮ ᱜᱮ ᱠᱚᱨᱟᱣ ᱦᱩᱭᱩᱜᱼᱟ ᱠᱚᱨᱟᱣ ᱦᱩᱭᱩᱜᱼᱟ ᱚᱝᱠᱟ ᱠᱟᱛᱮ ᱜᱮᱠᱚ ᱠᱚᱨᱟᱣᱮᱜᱼᱟ᱾
ᱢᱮᱱᱠᱷᱟᱱ ᱱᱚᱝᱠᱟ ᱫᱚ ᱠᱚᱨᱟᱣ ᱩᱪᱤᱛ ᱫᱚ ᱵᱟᱝ ᱠᱟᱱᱟ᱾
ᱟᱨ ᱱᱮᱛᱟᱨ ᱠᱚ ᱢᱟᱹᱭ ᱵᱟᱹᱵᱩ ᱠᱚᱢᱟ ᱧᱮᱞ ᱢᱮ ᱮᱸ ᱡᱷᱚᱛᱚ ᱦᱚᱲ ᱜᱮ ᱦᱮᱸᱥᱮ ᱮᱸᱻ ᱚᱠᱟᱨᱮ ᱯᱟᱛᱟ ᱮᱱᱮᱡ ᱚᱠᱟ ᱚᱠᱟᱨᱮ ᱮᱸᱻ ᱚᱨᱜᱮᱥᱴᱟᱨ ᱦᱳᱭᱳᱜ ᱠᱟᱱᱟ ᱚᱱᱟ ᱠᱚᱨᱮ ᱜᱮ ᱵᱤᱥᱤᱨ ᱵᱷᱟᱜᱽ ᱠᱚ ᱛᱟᱸᱦᱮᱱ ᱠᱟᱱᱟ᱾ ᱟᱨ ᱪᱟᱞᱟᱜ ᱠᱟᱱᱟ ᱠᱚ ᱟᱨ ᱠᱚ ᱮᱱᱮᱡ ᱮᱫᱟ ᱠᱚ ᱚᱱᱟᱠᱤ ᱴᱷᱤᱠ ᱦᱳᱭᱳᱜ ᱠᱟᱱᱟ
ᱵᱟᱝ ᱵᱟᱝ ᱮᱠᱫᱚᱢ ᱮᱠᱟᱞ ᱵᱟᱱ ᱟᱵᱚᱣᱟᱜ ᱡᱟᱦᱟᱸ ᱞᱟᱠᱪᱟᱨ ᱨᱮᱭᱟᱜ ᱮᱱᱮᱡ ᱥᱮᱨᱮᱧ ᱠᱟᱱ ᱛᱟᱵᱚᱱᱟ ᱚᱱᱟ ᱠᱚᱫᱚ ᱵᱟᱝᱠᱚ ᱦᱚᱸ ᱥᱮᱬᱟᱭᱮᱫ ᱛᱟᱵᱚᱱᱟ ᱟᱨ ᱦᱟᱱᱟ ᱡᱟᱦᱟᱸ ᱵᱚᱠᱥ ᱠᱚᱛᱮ ᱥᱮ ᱚᱨᱜᱮᱥᱴᱟᱨ ᱠᱚᱨᱮ ᱥᱮᱨᱮᱧ ᱠᱚ ᱦᱩᱭᱩᱜᱼᱟ᱾ ᱚᱸᱰᱮᱜᱮ ᱮᱱᱮᱡ ᱵᱟᱹᱲᱛᱤ ᱠᱚ ᱪᱟᱞᱟᱜ ᱠᱟᱱᱟ᱾ ᱢᱮᱱᱠᱷᱟᱱ ᱚᱱᱟ ᱠᱚᱦᱚᱸ ᱠᱤᱪᱷᱩ ᱟᱫᱚ ᱚᱲᱟᱜ ᱨᱮᱱ ᱟᱭᱳᱼᱵᱟᱵᱟ ᱠᱚᱦᱚᱸ ᱵᱟᱝ ᱠᱚ ᱢᱮᱛᱟ ᱠᱚᱣᱟ ᱪᱮᱫ ᱦᱚᱸ᱾ ᱟᱫᱚ ᱱᱮᱝᱠᱟ ᱦᱚᱲ ᱫᱚ ᱪᱮᱫ ᱮᱢ ᱞᱟᱹᱭ ᱫᱟᱲᱮᱭᱟᱜᱼᱟ᱾
ᱦᱮᱸ ᱚᱱᱟ ᱵᱚᱫᱚᱞ ᱛᱮ ᱡᱩᱫᱤ, ᱡᱩᱫᱤ ᱡᱟᱛᱨᱟ ᱡᱟᱛᱨᱟ ᱠᱚ ᱫᱚᱦᱚ ᱠᱮᱭᱟ ᱠᱚ, ᱜᱟᱭᱟᱱ ᱠᱚ ᱫᱚᱦᱚ ᱠᱮᱭᱟ ᱠᱚ ᱦᱮᱸ ᱥᱮ, ᱚᱱᱟ ᱫᱚ ᱥᱚᱢᱟᱡᱽ ᱨᱮᱱᱟᱜ ᱡᱷᱚᱛᱚ ᱠᱤᱪᱷᱩᱢ ᱵᱩᱡᱷᱟᱹᱣ ᱫᱟᱲᱮᱭᱟᱜᱼᱟ, ᱥᱮ ᱟᱡᱚᱢ ᱪᱮᱫᱠᱟ ᱦᱳᱭᱳᱜ ᱠᱟᱱᱟ ᱥᱚᱢᱟᱡᱽ ᱨᱮ ᱪᱮᱫ ᱧᱮᱞᱚᱜᱚᱜ ᱠᱟᱱᱟ ᱵᱟᱝ ᱧᱮᱞᱚᱜᱚᱜ ᱠᱟᱱᱟ ᱚᱱᱟ ᱠᱚᱼᱼ ᱠᱚ ᱩᱫᱩᱜᱟ ᱚᱱᱟ ᱚᱱᱟ ᱵᱚ ᱚᱱᱟ ᱵᱚᱨᱚᱢ ᱵᱷᱟᱹᱞᱤᱭᱟ᱾
ᱦᱮᱸ ᱚᱱᱟ ᱚᱞᱜᱮᱥᱴᱟᱨ ᱠᱷᱚᱱᱟᱜ ᱫᱚ ᱜᱟᱭᱟᱱ ᱫᱚᱦᱚ ᱜᱮ ᱵᱷᱟᱹᱜᱤᱭᱟ᱾ ᱪᱮᱫᱟᱜ ᱥᱮ ᱜᱟᱭᱟᱱ ᱫᱚ ᱚᱱᱟ ᱫᱚ ᱟᱵᱚᱣᱟᱜ ᱥᱟᱶᱛᱟ ᱨᱮ ᱪᱮᱫ ᱪᱟᱞᱟᱜ ᱠᱟᱱᱟ ᱪᱮᱫ ᱵᱟᱝ
ᱦᱮᱸ
ᱚᱱᱟ ᱠᱚ ᱤᱫᱤ ᱠᱟᱛᱮᱫ ᱜᱮ ᱜᱟᱼᱜᱟᱭᱟᱱ ᱫᱚᱠᱚ ᱥᱟᱵ ᱨᱟᱠᱟᱵ ᱠᱟᱜᱼᱟ
ᱦᱚᱭ ᱟᱨ ᱱᱚᱜᱼᱚᱭ ᱡᱮ ᱟᱵᱚ ᱯᱟᱛᱟ ᱨᱮ ᱯᱚᱨᱚᱵᱽ ᱨᱮ ᱯᱟᱛᱟ ᱨᱮ ᱯᱚᱨᱚᱵᱽ ᱨᱮ ᱦᱟᱺᱰᱤ ᱠᱚ ᱠᱚ ᱟᱠᱷᱨᱤᱧ ᱮᱫᱟ ᱟᱸᱼᱼ ᱚᱱᱟ ᱠᱤ ᱵᱷᱟᱹᱞᱮ ᱦᱳᱭᱳᱜ ᱠᱟᱱᱟ ᱚᱱᱟ ᱚᱱᱟ ᱠᱚ ᱠᱟᱴᱼᱠᱟᱹᱴᱤᱡ ᱮᱢ ᱞᱟᱹᱭ ᱞᱮᱠᱷᱟᱱ ᱵᱷᱟᱜᱮ ᱠᱚᱜᱼᱟ᱾ ᱵᱷᱟᱜᱮ ᱦᱳᱭᱳᱜ ᱠᱟᱱᱟ ᱥᱮ ᱵᱟᱹᱲᱤᱡ ᱦᱳᱭᱳᱜ ᱠᱟᱱᱟ ᱠᱟᱹᱴᱤᱡ ᱮᱢ ᱞᱟᱹᱭ ᱞᱮᱠᱷᱟᱱ ᱵᱷᱟᱹᱞᱮ ᱠᱚᱜᱼᱟ᱾ ᱦᱮᱞᱳ ᱦᱮᱞᱳ ᱵᱟᱭ ᱡᱚᱢᱚᱜ ᱠᱟᱱᱟ
ᱦᱮᱞᱳ
ᱦᱮᱸ ᱞᱟᱹᱭᱫᱟᱹᱧ ᱵᱟᱝ ᱟᱸᱡᱚᱢᱚᱜ ᱠᱟᱱᱟ᱾
ᱦᱮᱸ ᱦᱮᱸᱛᱚᱜ ᱫᱚ ᱟᱸᱡᱚᱢᱚᱜ ᱠᱟᱱᱟ ᱞᱟᱹᱭ ᱢᱮ ᱢᱟ᱾
ᱦᱮᱸ ᱞᱟᱹᱭ ᱫᱟᱹᱧ ᱡᱮ ᱱᱚᱜᱼᱚᱭ ᱟᱵᱚ ᱥᱟᱶᱛᱟ ᱥᱚᱢᱟᱡᱽ ᱨᱮᱥᱮ ᱡᱟᱦᱟᱸᱱᱟᱜ ᱯᱚᱨᱚᱵᱽ ᱦᱳᱭᱳᱜ ᱠᱟᱱᱟ, ᱯᱟᱛᱟ ᱦᱳᱭᱳᱜ ᱠᱟᱱᱟ ᱚᱱᱟ ᱠᱚᱨᱮ ᱜᱚᱜᱚ ᱦᱚᱲ ᱠᱚ ᱦᱟᱺᱰᱤ ᱠᱚ ᱠᱚ ᱟᱠᱷᱨᱤᱧ ᱮᱫᱟ ᱚᱱᱟ ᱚᱱᱟ ᱤᱭᱟᱹ ᱟᱵᱚ ᱥᱟᱱᱛᱟᱲ ᱥᱚᱢᱟᱡᱽ ᱨᱮ ᱵᱟᱹᱲᱤᱡ ᱚᱨᱥᱚᱝ ᱟᱸ ᱦᱳᱭᱳᱜ ᱠᱟᱱᱟ ᱚᱱᱟ ᱵᱟᱨᱮᱛᱮ ᱠᱟᱹᱴᱤᱡ ᱮᱢ ᱞᱟᱹᱭ ᱞᱮᱠᱷᱟᱱ ᱵᱷᱟᱞᱮ ᱠᱚᱜᱼᱟ᱾
ᱦᱮᱸ ᱡᱚᱜᱼᱚᱭ ᱡᱮᱢᱚᱱ ᱟᱵᱚ ᱫᱚ ᱦᱟᱺᱰᱤ ᱫᱚ ᱞᱟᱦᱟᱛᱮ
ᱯᱤᱞᱪᱩ ᱟᱢ ᱯᱤᱞᱪᱩ ᱵᱩᱰᱷᱤ ᱩᱱᱠᱤᱱ ᱫᱚ ᱦᱟᱺᱰᱤ ᱵᱮᱵᱽᱥᱟ ᱫᱚ ᱵᱟᱝᱤᱱ ᱞᱟᱹᱭ ᱦᱚᱴᱚ ᱟᱠᱟᱫ ᱵᱚᱱᱟ, ᱩᱱᱠᱤᱱ ᱫᱚ ᱵᱚᱸᱜᱟ ᱵᱩᱨᱩ ᱪᱚᱰᱚᱨ ᱞᱟᱹᱜᱤᱫ ᱜᱮ ᱠᱤᱱ ᱞᱟᱹᱭ ᱦᱚᱴᱚ ᱟᱠᱟᱫᱟ᱾ ᱟᱫᱚ ᱟᱵᱚ ᱥᱟᱱᱛᱟᱲ ᱦᱚᱸ ᱟᱫᱚ ᱚᱱᱟ ᱠᱷᱚᱱᱟᱜ ᱠᱟᱹᱢᱤ ᱨᱮᱠᱚ ᱢᱟᱱᱮ ᱵᱮᱵᱽᱥᱟ ᱨᱮᱠᱚ ᱞᱟᱜᱟᱣ ᱮᱫᱟ ᱠᱤᱱᱛᱩ ᱱᱚᱶᱟ ᱫᱚ ᱵᱟᱝ ᱩᱪᱤᱫᱚᱜ ᱠᱟᱱᱟ᱾ ᱡᱚ ᱡᱚᱠᱷᱚᱡ ᱟᱢᱟᱜ ᱫᱚᱨᱠᱟᱨ ᱛᱟᱢ ᱩᱱ ᱥᱩᱢᱟᱹᱭ ᱚᱱᱟ ᱩᱱᱟᱹᱜ ᱜᱟᱱ ᱜᱮ ᱦᱟᱺᱰᱤ ᱫᱚᱦᱚᱭ ᱢᱮ᱾ ᱚᱱᱟ ᱜᱮ ᱴᱷᱤᱠᱩᱜ-ᱟ ᱡᱮᱢᱚᱱ ᱵᱟᱯᱞᱟ ᱨᱮ ᱛᱟᱢ᱾ ᱵᱷᱟᱸᱰᱟᱱ ᱨᱮᱛᱟᱢ ᱪᱷᱟᱹᱴᱭᱟᱹᱨ ᱨᱮᱛᱟᱢ᱾ ᱚᱱᱟ ᱠᱚᱨᱮ ᱜᱮ ᱟᱢᱫᱚ ᱵᱚᱸᱜᱟ ᱥᱩᱢᱩᱝ ᱜᱮ ᱫᱚᱦᱚᱭ ᱢᱮ ᱥᱮ ᱟᱨ ᱡᱟᱦᱟᱸ ᱥᱟᱨᱮᱡᱚᱜ-ᱟ ᱚᱱᱟ ᱫᱚᱼᱼ ᱚᱲᱟᱜ ᱨᱮᱱ ᱦᱚᱲ ᱧᱩᱭ ᱦᱚᱪᱚ ᱠᱚᱣᱟ ᱥᱮ ᱟᱹᱛᱩ ᱨᱮᱱ ᱦᱚᱲ ᱠᱚ᱾ ᱠᱤᱱᱛᱩ ᱡᱮ ᱯᱟᱛᱟ ᱴᱟᱺᱰᱤ ᱨᱮᱢ ᱟᱠᱷᱨᱤᱧᱟ ᱚᱸᱰᱮ ᱫᱚ ᱟᱵᱚᱣᱟᱜ ᱥᱟᱶᱛᱟ ᱫᱚ ᱚᱸᱰᱮ ᱫᱚ ᱰᱩᱵᱩᱡᱚᱜ ᱛᱟᱵᱚᱱᱟ᱾
ᱦᱮᱸ ᱟᱨ ᱦᱚᱸᱜ-ᱚᱭ ᱧᱩ ᱵᱩᱞ ᱠᱟᱛᱮᱫ, ᱦᱮᱸ᱾ ᱧᱩ ᱵᱩᱞ ᱠᱟᱛᱮᱜ ᱠᱷᱟᱹᱯᱟᱹᱨᱤᱜ-ᱟᱠᱚ ᱛᱟᱯᱟᱝ ᱟᱠᱚ ᱚᱱᱟ ᱫᱚ ᱟᱨ ᱵᱟᱝ ᱡᱩᱛᱩᱜ ᱠᱟᱱᱟ ᱥᱮ᱾
ᱵᱟᱝ ᱟᱨ ᱦᱚᱸᱜ-ᱱᱚᱶᱟ ᱠᱷᱟᱹᱛᱤᱨ ᱛᱮᱜᱮ ᱦᱟᱸᱰᱤ ᱯᱟᱹᱣᱨᱟᱹ ᱠᱷᱟᱛᱤᱨ ᱛᱮᱜᱮ᱾ ᱟᱵᱚ ᱥᱟᱱᱛᱟᱲ ᱥᱚᱢᱟᱡᱽ ᱨᱮᱭᱟᱜ ᱯᱨᱟᱭ ᱜᱷᱟᱨᱚᱸᱡᱽ ᱨᱮᱜᱮ ᱧᱮᱞ ᱢᱮ ᱥᱮ ᱵᱷᱮᱜᱟᱨᱚᱜ ᱠᱟᱱᱟ ᱠᱚ ᱡᱟᱦᱟᱸ ᱛᱤᱱᱟᱹᱜ ᱜᱮ᱾ ᱵᱟᱨ ᱵᱚᱭᱦᱟ ᱯᱮ ᱵᱚᱭᱦᱟ ᱦᱮᱱᱟᱜ ᱠᱚᱣᱟ ᱚᱱᱟ ᱜᱷᱟᱸᱨᱚᱡᱽ ᱨᱮ ᱧᱮᱞ ᱠᱚᱢ ᱥᱮ᱾ ᱢᱟᱱᱮ ᱢᱤᱫ ᱴᱷᱮᱱ ᱵᱟᱠᱚ ᱛᱟᱸᱦᱮᱱ ᱠᱟᱱᱟ ᱵᱷᱮᱜᱟᱨᱚᱜ ᱠᱟᱱᱟ ᱠᱚ᱾
ᱦᱮᱸ ᱧᱮᱞᱚᱜᱚᱜ ᱠᱟᱱ ᱜᱮᱭᱟ᱾
ᱦᱮᱸ ᱟᱨ ᱚᱠᱟ ᱨᱮᱫᱚ ᱟᱠᱚ ᱨᱮᱱ ᱮᱨᱟ ᱦᱚᱸᱠᱚ ᱫᱟᱞ ᱞᱟᱜᱟ ᱮᱫ ᱠᱚᱣᱟ᱾ ᱟᱨᱚ ᱪᱷᱩᱴᱠᱤ ᱠᱚ ᱟᱜᱩᱭᱮᱫ ᱠᱚᱣᱟ ᱱᱚᱣᱟ ᱯᱟᱹᱣᱨᱟᱹ ᱠᱷᱟᱹᱛᱤᱨ ᱛᱮᱜᱮ ᱵᱤᱥᱤ ᱱᱚᱶᱟ ᱠᱚᱫᱚ ᱧᱮᱞᱚᱜ ᱠᱟᱱᱟ᱾
ᱮᱠ ᱵᱟᱨᱮ᱾ ᱛᱟᱞᱦᱮ ᱟᱯᱮ ᱥᱮᱫ ᱵᱟᱯᱞᱟ ᱫᱚᱢ ᱪᱮᱜ ᱵᱟᱯᱞᱟ ᱠᱚ ᱡᱟᱹᱥᱛᱤ ᱠᱟᱭ ᱛᱮ ᱧᱮᱞᱚᱜᱚᱜ-ᱟ ᱠᱟᱴᱤᱡ ᱮᱢ ᱞᱟᱹᱭ ᱞᱮᱠᱷᱟᱱ ᱵᱷᱟᱞᱮ ᱠᱚᱜ-ᱟ᱾
ᱦᱮᱸ ᱟᱞᱮ ᱥᱮᱫ ᱫᱚ ᱦᱟᱸᱜ ᱱᱮᱛᱟᱨ ᱫᱚ ᱦᱟᱸᱜ ᱵᱟ ᱧᱮᱞᱼᱼ ᱵᱟᱯᱞᱟ ᱧᱮᱞᱚᱜ ᱠᱟᱱᱟ ᱟᱨ ᱚᱸ ᱠᱚᱸᱰᱮᱞ ᱧᱟᱯᱟᱢ ᱵᱟᱯᱞᱟ ᱧᱮᱞᱚᱜ ᱠᱟᱱᱟ ᱢᱟᱱᱮ ᱜᱟᱹᱭ ᱜᱚᱴᱟ ᱠᱟᱛᱮᱜ ᱥᱟᱨ ᱥᱟᱹᱜᱩᱱ ᱵᱟᱯᱞᱟ ᱞᱮᱠᱟ‌ ᱜᱮ ᱠᱚ ᱵᱟᱯᱞᱟᱭᱮᱫ ᱠᱚᱣᱟ᱾
ᱚ
ᱦᱮᱞᱳᱣ ᱦᱮᱸ᱾
ᱦᱮᱸ ᱟᱸᱡᱚᱢᱚᱜ ᱠᱟᱱᱟ᱾ ᱟᱨ ᱛᱟᱞᱦᱮᱸ ᱠᱚᱸᱰᱮᱞ ᱧᱟᱯᱟᱢ ᱵᱟᱯᱞᱟ ᱫᱚ ᱪᱮᱫ ᱞᱮᱠᱟ ᱦᱩᱭᱩᱜ-ᱟ ᱠᱟᱴᱤᱡ ᱮᱢ ᱞᱟᱹᱭ ᱞᱮᱠᱷᱟᱱ ᱵᱷᱟᱞᱤ ᱠᱚᱜ-ᱟ᱾
ᱦᱮᱸ ᱠᱚᱸᱰᱮᱞ ᱧᱟᱯᱟᱢ ᱵᱟᱯᱞᱟ ᱫᱚ ᱢᱤᱫ ᱫᱷᱟᱣ ᱜᱤᱧ ᱧᱮᱞ ᱞᱮᱜ-ᱟ ᱵᱟᱝ ᱵᱟᱨ ᱫᱷᱟᱣ ᱤᱧ ᱧᱮᱞ ᱞᱮᱜ-ᱟ᱾ ᱛᱚ ᱠᱚᱸᱰᱮᱞ ᱧᱟᱯᱟᱢ ᱵᱟᱯᱞᱟ ᱫᱚ ᱚᱸᱻ ᱠᱚᱲᱟ ᱜᱤᱫᱽᱨᱟᱹ ᱚᱲᱟᱜ ᱨᱮᱜᱮ ᱵᱟᱯᱞᱟ ᱦᱩᱭᱩᱜ-ᱟ ᱠᱩᱲᱤ ᱚᱲᱟᱜ ᱨᱮᱱ ᱡᱚᱛᱚ ᱠᱚ ᱦᱤᱡᱩᱜ-ᱟ᱾
ᱟᱨ ᱡᱚᱛᱚ ᱚᱱᱠᱟ ᱥᱟᱹᱛ ᱥᱟᱯᱲᱟᱣ ᱠᱟᱛᱮᱫ ᱮᱸᱻ ᱥᱤᱸᱫᱽᱨᱟᱹ ᱫᱷᱟᱱ ᱦᱩᱭᱩᱜ-ᱟ ᱨᱟ ᱪᱟ ᱨᱮᱜᱮ ᱠᱩᱲᱤ ᱜᱤᱫᱽᱨᱟᱹ ᱫᱚ ᱠᱚᱲᱟ ᱜᱤᱫᱽᱨᱟᱹ ᱢᱟᱱᱮ ᱠᱩᱲᱤ ᱜᱤᱫᱽᱨᱟᱹ ᱫᱚ ᱟᱡ ᱵᱟᱵᱟᱣᱟᱜ ᱠᱚᱞᱮ ᱨᱮᱭ ᱫᱩᱲᱩᱵ-ᱟ ᱟᱨ ᱠᱚᱲᱟ ᱜᱤᱫᱽᱨᱟᱹ ᱫᱚ ᱟᱡ ᱵᱟᱵᱟᱣᱟᱜ ᱠᱚᱞᱮ ᱨᱮ ᱫᱩᱲᱩᱵ-ᱟ ᱟᱨ ᱚᱸᱰᱮ ᱪᱮᱫ ᱠᱚᱞᱮ ᱨᱮ ᱫᱩᱲᱩᱵ ᱠᱷᱚᱛ ᱠᱟᱛᱮ ᱜᱮᱭ ᱥᱤᱸᱫᱩᱨᱟᱭᱟ᱾
ᱚᱸ᱾
ᱦᱮᱸ᱾ ᱟᱫᱚ ᱟᱯᱮ ᱥᱮᱫ ᱫᱚ ᱪᱮᱫ ᱞᱮᱠᱟ
ᱟᱞᱮ ᱥᱮᱫ ᱫᱚ ᱠᱚᱸᱰᱮᱞ ᱧᱟᱯᱟᱢ ᱵᱟᱯᱞᱟ ᱫᱚ ᱠᱩᱲᱤ ᱜᱤᱫᱽᱨᱟᱹ ᱠᱚᱲᱟ ᱜᱤᱫᱽᱨᱟᱹ ᱨᱟᱡᱟ ᱨᱟᱹᱡᱤ ᱛᱮᱜᱮ ᱦᱩᱭᱩᱜ-ᱟ᱾ ᱚᱲᱟᱜ ᱦᱚᱲ ᱫᱚ ᱵᱟᱝ ᱵᱟᱰᱟᱭ ᱪᱚ ᱠᱟᱛᱮᱜ᱾ ᱠᱤᱱ ᱠᱚᱨᱟᱣ ᱠᱟᱜ-ᱟ ᱠᱤᱱ ᱢᱟᱱᱮ ᱟᱠ ᱦᱮᱸ᱾ ᱟᱨ ᱚᱱᱟ ᱫᱚ ᱠᱚᱲᱟ ᱜᱤᱫᱽᱨᱟᱹ ᱟᱜ ᱚᱲᱟᱜ ᱨᱮᱜᱮ ᱦᱩᱭᱩᱜ-ᱟ ᱡᱷᱚᱛᱚ ᱠᱤᱪᱷᱩ᱾ ᱥᱤᱸᱫᱩᱨ ᱫᱟᱱ ᱠᱚ, ᱟᱞᱮ ᱥᱮᱫ ᱫᱚ ᱫᱟᱹᱣᱨᱟᱹ ᱪᱮᱛᱟᱱ ᱨᱮᱜᱮ ᱠᱚ ᱤᱭᱟᱹ ᱠᱚᱣᱟ ᱠᱚ ᱦᱮᱸ ᱫᱟᱹᱣᱲᱟᱹ ᱪᱮᱛᱟᱱ ᱨᱮ ᱫᱮᱡ ᱠᱟᱛᱮᱜ ᱜᱮ ᱦᱮᱸᱦᱮᱸ ᱩᱝᱠᱤᱱᱟᱜ ᱫᱚ ᱥᱤᱸᱫᱩᱨ ᱫᱟᱱ ᱦᱩᱭᱩᱜ-ᱟ᱾ ᱟᱨ ᱠᱩᱲᱤ ᱜᱤᱫᱽᱨᱟᱹ ᱠᱩᱲᱤ ᱜᱤᱫᱽᱨᱟᱹ ᱯᱟᱦᱴᱟ ᱨᱮᱱ ᱡᱟᱦᱟᱸ ᱛᱤᱱᱟᱹᱜ ᱠᱚ ᱛᱟᱦᱮᱸ ᱱᱟᱠᱚ ᱠᱚᱲᱟ ᱜᱤᱫᱽᱨᱟᱹ ᱚᱲᱟᱜ ᱠᱚ ᱪᱟᱞᱟᱜ- ᱟ ᱟᱨ ᱚᱱ ᱢᱟᱱᱮ ᱜᱚᱜᱚ ᱠᱚ᱾ ᱪᱟᱞᱟ ᱠᱟᱛᱮᱜ ᱚᱱᱟ ᱠᱟᱹᱢᱤ ᱦᱚᱨᱟ ᱠᱚ
ᱦᱮᱸ ᱟᱨ ᱱᱚᱣᱟ ᱢᱟᱪᱚ ᱟᱸᱡᱚᱢ ᱟᱠᱟᱱ ᱡᱮ ᱠᱩᱲᱤ ᱜᱤᱫᱽᱨᱟᱹ ᱫᱚ ᱠᱚᱲᱟ ᱜᱤᱫᱽᱨᱟᱹ ᱚᱲᱟᱜ ᱨᱮᱫᱚ ᱫᱟᱹᱣᱲᱟᱹᱜ ᱫᱚᱭ ᱧᱟᱢ ᱠᱮᱫᱟ ᱚᱠᱟ ᱠᱷᱚᱡ
ᱦᱮᱸ ᱟᱫᱚ ᱟᱞᱮ ᱢᱟᱛᱚ ᱥᱮᱫᱟᱭ ᱦᱟᱯᱲᱟᱢ ᱠᱚ ᱪᱟᱹᱞᱩ ᱟᱹᱜᱩ ᱠᱟᱫᱟ ᱥᱮ ᱟᱫᱚ ᱱᱤᱛᱚᱜ ᱫᱚ ᱪᱤᱠᱟᱹᱛᱮᱢ? ᱵᱚᱱᱫᱚᱭᱟ ᱵᱚᱱᱫᱚ ᱢᱟ ᱵᱟᱭ ᱜᱟᱱᱚᱜ ᱠᱟᱱ ᱟᱞᱮ ᱥᱮᱫ ᱫᱚ ᱱᱚᱝᱠᱟ ᱜᱮ ᱠᱚ ᱠᱚᱨᱟᱣ ᱜᱮᱭᱟ᱾
ᱮᱸ ᱮᱠᱪᱩᱞᱤ ᱫᱟᱹᱲᱣᱟᱹ ᱨᱮ ᱫᱮᱡᱚᱜ ᱫᱚ ᱵᱟᱭ ᱧᱟᱢᱟ᱾
ᱚᱸ ᱟᱞᱮ ᱥᱮᱫ ᱫᱚᱠᱚ ᱫᱮᱡᱮᱜ ᱠᱚᱜᱮᱭᱟ ᱱᱮᱛᱟᱨ ᱦᱚᱸ
ᱚ ᱵᱟᱝ ᱟᱞᱮᱥᱮᱫ ᱫᱚ ᱵᱟᱝᱠᱚ ᱫᱮᱡ ᱠᱚ ᱠᱩᱸᱰᱮᱞ ᱧᱟᱯᱟᱢ ᱵᱟᱯ ᱵᱟᱯᱞᱟ ᱦᱩᱭᱩᱜᱼᱟ ᱢᱟᱱᱮ ᱫᱟᱹᱲᱣᱟᱹᱜ ᱨᱮᱫᱚ ᱵᱟᱠᱚ ᱫᱮᱡᱮᱭᱟ᱾ ᱥᱟᱨ ᱥᱟᱹᱜᱩᱱ ᱵᱟᱯᱞᱟ ᱨᱮᱜᱮ ᱫᱟᱹᱲᱟᱜ ᱫᱚᱼᱫᱮ ᱫᱮᱭᱚᱜ ᱫᱚᱭ ᱧᱟᱢᱟ ᱠᱤᱱᱛᱩ ᱠᱚᱸᱰᱮᱞ ᱧᱟᱯᱟᱢ ᱨᱮᱫᱚ ᱫᱮᱡᱚᱜ ᱵᱟᱭ ᱧᱟᱯᱟᱢ ᱵᱟᱭ ᱧᱟᱢᱟ
ᱚ ᱟᱫᱚ ᱱᱮᱛᱟᱨ ᱫᱚᱠᱚ ᱠᱚᱨᱟᱣᱮᱜ ᱜᱮᱭᱟ ᱟᱫᱚ ᱱᱚᱛᱚᱜ ᱢᱟ ᱪᱤᱠᱟᱹᱛᱮᱢ ᱵᱚᱱᱫᱚᱭ ᱵᱚᱱᱫᱚᱭᱟ ᱦᱟᱯᱲᱟᱢ ᱠᱚᱠᱚ ᱞᱟᱹᱭ ᱟᱹᱜᱩ ᱠᱟᱫᱟ ᱡᱮ ᱱᱚᱝᱠᱟ ᱜᱮ ᱠᱚᱨᱟᱣ
ᱦᱮᱸ ᱟᱫᱚ ᱱᱚᱶᱟ ᱠᱚᱫᱚ ᱟᱫᱚ ᱵᱚᱱᱫᱚᱱ ᱦᱮᱸ ᱟᱫᱚ ᱱᱚᱣᱟ ᱠᱚ ᱡᱩᱫᱤᱢ ᱵᱚᱱᱫᱚᱭᱟ ᱛᱟᱞᱦᱮ ᱠᱷᱟᱜ ᱫᱚ ᱚᱝᱠᱟ ᱡᱩᱢᱤᱫᱚᱜ ᱞᱟᱜ ᱫᱚᱨᱠᱟᱨᱟᱭ ᱟᱨ ᱵᱟᱠᱷᱟᱡ ᱫᱚ ᱚᱱᱟ ᱫᱚ ᱵᱟᱢ ᱵᱚᱱᱫᱚ ᱫᱟᱲᱮᱭᱟᱜᱼᱟ᱾
ᱦᱮᱸ ᱦᱮᱸ ᱦᱮᱸ
ᱦᱚᱛᱚ ᱱᱚᱣᱟ ᱫᱚ ᱠᱟᱛᱷᱟ ᱫᱚ ᱠᱟᱛᱷᱟ ᱠᱟᱱᱟ ᱥᱮ ᱵᱟᱝ ᱠᱩᱲᱤ ᱜᱤᱫᱽᱨᱟᱹ ᱫᱚ ᱠᱤᱱᱛᱩ ᱠᱚᱲᱟ ᱚᱲᱟᱜ ᱨᱮᱫᱚ ᱫᱟᱹᱣᱲᱟᱹᱜ ᱫᱚ ᱵᱟᱭ ᱧᱟᱢᱟ᱾
ᱦᱮᱸ
ᱫᱟᱹᱣᱲᱟᱹᱜ ᱫᱚ ᱟᱭᱟᱜ ᱚᱲᱟᱜ ᱱᱤᱡᱮᱨᱟᱜ ᱚᱲᱟᱜ ᱨᱮᱜᱮ ᱫᱟᱹᱣᱲᱟᱹᱜ ᱫᱚᱭ ᱧᱟᱢᱟ